ᱦᱩᱸ ᱜᱮᱭᱟ
ᱡᱚᱦᱟᱨ ᱜᱮ ᱪᱮᱫ ᱠᱚᱢ ᱪᱤᱠᱟᱭᱮᱜᱼᱟ ᱾
ᱪᱮᱫ ᱦᱚᱸ ᱵᱟᱝ ᱚᱲᱟᱜ ᱨᱮᱜᱮ ᱢᱤᱱᱟᱹᱧᱟ
ᱟᱪᱷᱟ ᱡᱚᱢ ᱵᱟᱲᱟ ᱠᱚ ᱦᱩᱭ ᱮᱱᱟ ᱾
ᱦᱮᱸ ᱦᱚᱞᱟᱱᱟᱜ ᱵᱟᱥᱠᱮ ᱯᱤᱴᱷᱟᱹᱧ ᱡᱚᱢ ᱟᱠᱟᱫᱟ ᱫᱟᱜᱭ ᱢᱟᱹᱲᱤ ᱠᱚᱫᱚ ᱤᱥᱤᱱᱚᱜ ᱤᱥᱤᱱ ᱟᱠᱟᱱ ᱨᱮᱦᱚᱸ ᱟᱣᱨᱤ ᱡᱚᱢ ᱦᱩᱭᱩᱜᱼᱟ ᱾
ᱟᱪᱷᱟ ᱟᱻ ᱚᱱᱟ ᱪᱷᱟᱲᱟ ᱟᱫᱚ ᱮᱴᱟᱜ ᱠᱤᱪᱷᱩ ᱪᱮᱫ ᱠᱚ ᱪᱤᱠᱟᱹᱭ ᱦᱩᱭᱩᱜ ᱠᱟᱱᱟ ᱾
ᱟᱫᱚ ᱥᱮ ᱨᱚᱠᱚᱢ ᱠᱟᱹᱢᱤ ᱠᱚᱫᱚ ᱱᱤᱛᱚᱜ ᱵᱟᱹᱱᱩᱜᱼᱟ ᱾ ᱵᱟᱹᱫᱽ ᱵᱟᱹᱭᱦᱟᱹᱲ ᱨᱮᱱᱟᱜ ᱠᱟᱹᱢᱤ ᱜᱮ ᱠᱚᱭᱚᱜ ᱦᱩᱭ ᱠᱟᱱᱟ ᱛᱤᱥᱮ ᱡᱟᱹᱯᱩᱫ ᱟᱵᱚᱱᱟ
ᱚᱸ ᱚᱱᱟ ᱵᱮᱛᱤ ᱛᱮ ᱪᱮᱫ ᱦᱚᱸ ᱵᱟᱢ ᱪᱤᱠᱟᱹᱭᱮᱫᱟ ᱛᱟᱦᱞᱮ ᱦᱮᱸ ᱵᱟᱝ ᱾
ᱵᱟᱝ ᱛᱟᱪᱷᱟᱲᱟ ᱟᱫᱚ ᱱᱤᱛᱚᱜ ᱫᱚ ᱱᱤᱡᱮ ᱵᱮᱠᱟᱨ ᱦᱚᱲ ᱾ ᱥᱮᱨᱚᱠᱚᱢ ᱫᱚ ᱪᱟᱥ ᱠᱟᱹᱢᱤ ᱪᱷᱟᱲᱟ ᱠᱟᱹᱢᱤ ᱫᱚ ᱵᱟᱹᱱᱩᱜᱼᱟ ᱾
ᱚᱸ ᱦᱮᱸ ᱛᱚ ᱟᱻ ᱛᱟᱦᱞᱮ ᱮᱸ ᱪᱟᱥ ᱠᱟᱹᱢᱤ ᱫᱚ ᱛᱤᱱᱟᱹᱜ ᱛᱮᱯᱮ ᱞᱟᱦᱟ ᱜᱚᱫ ᱟᱠᱟᱫᱟ ᱾
ᱛᱚᱞᱟ ᱪᱟᱨᱟ ᱠᱚ ᱜᱤᱰᱤ ᱦᱩᱭ ᱠᱟᱱᱟ ᱤᱱᱟᱹᱜᱮ ᱟᱫᱚ ᱛᱤᱥ ᱦᱩᱭᱩᱜ ᱠᱷᱟᱱ
ᱟᱪᱪᱷᱟ ᱢᱟᱱᱮ ᱪᱟᱨᱟ ᱠᱚᱫᱚ ᱜᱤᱲᱤ ᱭᱟᱠᱟᱱᱟ ᱟᱣᱨᱤ ᱡᱟᱱᱟᱢᱚᱜᱼᱟ ᱴᱷᱤᱠ ᱴᱷᱟᱠ ᱫᱚ ᱦᱮᱸ ᱵᱟᱝ ᱾
ᱵᱟᱝ ᱟᱹᱣᱨᱤ ᱡᱟᱱᱟᱢᱚᱜᱼᱟ ᱡᱟᱱᱟᱢ ᱫᱚ ᱡᱟᱱᱟᱢ ᱟᱠᱟᱱᱟ ᱟᱫᱚ ᱵᱟᱝ ᱦᱟᱨᱟ ᱧᱚᱜ ᱞᱮᱱᱠᱷᱟᱱ ᱫᱚ
ᱩᱸᱼᱦᱩᱸ ᱚᱱᱟ ᱦᱚᱸ ᱠᱟᱛᱷᱟ ᱠᱟᱱ ᱜᱮᱭᱟ ᱦᱟᱨᱟ ᱦᱚᱸ ᱫᱚᱨᱠᱟᱨᱚᱜ ᱠᱟᱱᱟ ᱟᱸ ᱛᱚ ᱪᱮᱫ ᱞᱮᱠᱟᱱ ᱦᱩᱲᱩ ᱠᱚᱯᱮ ᱨᱚᱦᱚᱭᱮᱜᱼᱟ ᱛᱤᱱᱟᱹᱜ ᱫᱤᱱ ᱛᱮ ᱦᱟᱨᱟᱜᱼᱟ ᱛᱤᱱᱟᱹᱜ ᱫᱤᱱ ᱛᱮ ᱵᱤᱰᱤᱜᱼᱟ ᱾
ᱟᱫᱚ ᱱᱚᱛᱮ ᱫᱚ ᱡᱷᱚᱛᱚ ᱵᱟᱹᱫ ᱵᱟᱹᱭᱦᱟᱹᱲ ᱡᱷᱚᱛᱚ ᱨᱚᱠᱚᱢᱟᱜ ᱜᱮ ᱡᱟᱭᱜᱟ ᱢᱮᱱᱟᱜᱼᱟ᱾ ᱛᱚ ᱞᱟᱦᱟ ᱵᱟᱫ ᱫᱚ ᱠᱟᱞᱟ ᱪᱚᱢᱯᱟ ᱞᱮ ᱮᱨ ᱞᱮᱫᱟ᱾
ᱟᱪᱪᱷᱟ᱾
ᱟ ᱱᱤᱭᱟᱹ ᱵᱟᱨ ᱛᱚ ᱵᱚᱵᱤ ᱮᱜᱟᱨᱚ᱾ ᱟᱨ ᱚᱱᱮ ᱚᱱᱠᱟᱱᱟᱜ ᱜᱮ ᱠᱤᱪᱷᱩ ᱠᱚ ᱟᱹᱜᱩᱣ ᱟᱠᱟᱫᱟ᱾
ᱚᱸ ᱟᱪᱪᱷᱟ ᱱᱚᱣᱟ ᱠᱟᱞᱟ ᱪᱟᱢᱯᱟ ᱠᱟᱛᱷᱟ ᱫᱚ ᱤᱧ ᱫᱚ ᱱᱟᱣᱟᱧ ᱟᱸᱡᱚᱢ ᱠᱮᱫᱟ ᱱᱚᱣᱟ ᱫᱚ ᱪᱤᱜ ᱞᱮᱠᱟ ᱦᱳᱲᱳ ᱟᱨᱠᱤ ᱪᱮ ᱞᱮᱠᱟ ᱱᱟᱜ ᱠᱟᱱᱟ?
ᱱᱚᱣᱟ ᱦᱳᱲᱳ ᱫᱚ ᱞᱟᱦᱟ ᱛᱮᱱᱟᱜ ᱡᱟᱦᱟᱸ ᱚᱱᱟ ᱜᱩᱲᱢᱩᱡᱽ ᱦᱳᱲᱳ ᱵᱟᱝ ᱛᱟᱦᱮᱸᱜ ᱠᱟᱱᱟ ᱡᱟᱦᱟᱸ ᱜᱷᱩᱴᱩ ᱨᱮᱠᱚ ᱤᱭᱟᱹᱭ ᱛᱟᱦᱮᱸᱫ᱾ ᱟᱫᱚ ᱩᱱᱟᱹᱜ ᱦᱮᱸ, ᱚᱱᱟ ᱨᱮᱱᱟᱜ ᱜᱮ ᱱᱚᱣᱟ ᱫᱚ ᱵᱟᱹᱭᱦᱟᱹᱲ ᱵᱟᱹᱭᱦᱟᱹᱲ ᱨᱮᱱᱟᱜ ᱦᱳᱲᱳ ᱠᱟᱱᱟ, ᱚᱱᱠᱟᱱᱟᱜ ᱜᱮ ᱢᱳᱴᱟ ᱦᱳᱲᱳ ᱠᱟᱹᱴᱤᱡ ᱢᱚᱴᱟ ᱧᱚᱜ ᱜᱮᱭᱟ ᱦᱟᱢᱟᱞ ᱧᱚᱜ ᱜᱮᱭᱼᱟ᱾
ᱟᱪᱪᱷᱟ, ᱚᱸ᱾ ᱟᱹᱰᱤ ᱱᱟᱯᱟᱭ ᱠᱟᱛᱷᱟ ᱟᱯᱮ ᱢᱟ ᱚᱱᱟ ᱱᱟᱣᱟ ᱟᱨᱠᱤ ᱱᱚᱣᱟ ᱫᱚ ᱛᱟᱦᱞᱮ ᱢᱤᱠᱥ ᱠᱟᱛᱮᱜ ᱡᱟᱹᱱᱤᱡ ᱠᱚ ᱪᱟᱨᱟᱭ ᱫᱟ ᱦᱮᱸ ᱵᱟᱝ?
ᱦᱮᱸ, ᱦᱩᱭᱩᱜᱼᱟ ᱱᱚᱣᱟ ᱫᱚ ᱤᱧᱦᱚᱸ ᱤᱧᱦᱚᱸ ᱫᱤᱱ ᱠᱟᱞᱚᱢ ᱡᱚᱠᱷᱚᱱ ᱦᱟᱛᱟᱣ ᱤᱧ ᱥᱮᱱ ᱞᱮᱱᱟ ᱢᱮᱛᱟ ᱫᱤᱧᱟᱹ ᱠᱚ ᱡᱮ ᱱᱚᱣᱟ ᱦᱩᱲᱩ ᱟᱹᱜᱩᱭ ᱢᱮ᱾ ᱛᱚ ᱟᱫᱚ ᱱᱟᱣᱟ ᱜᱤᱧ ᱟᱸᱡᱚᱢ ᱠᱮᱫᱟ ᱧᱮᱞ ᱛᱮᱦᱚᱸ ᱠᱟᱹᱴᱤᱡ ᱟᱞᱟᱠ ᱧᱚᱜ ᱜᱮᱭᱟ ᱟᱨᱠᱤ᱾
ᱟᱪᱪᱷᱟ, ᱟᱸ ᱚᱱᱟ ᱵᱤᱛᱤ ᱛᱚ ᱩᱸ ᱛᱟᱦᱞᱮ ᱟᱨ ᱪᱟᱥᱼᱵᱟᱥ ᱠᱚᱫᱚ ᱚᱠᱟ ᱞᱮᱠᱟ ᱯᱮ ᱪᱟᱥ ᱵᱟᱥ ᱜᱮᱭᱟ?
ᱟᱫᱚ ᱳᱸ ᱟᱪᱪᱷᱟ ᱳᱸ ᱟᱪᱪᱷᱟ ᱱᱚᱰᱮ ᱫᱚ ᱦᱩᱲᱩ ᱪᱟᱥ ᱜᱤ ᱵᱤᱥᱤ ᱦᱩᱭᱩᱜᱼᱟ᱾
ᱦᱮᱸ᱾
ᱟᱨ ᱚᱱᱟ ᱪᱷᱟᱲᱟ ᱫᱚ ᱟᱹᱞᱩ ᱛᱩᱲᱤ, ᱛᱤᱞᱢᱤᱧ, ᱠᱷᱚᱥᱞᱟ ᱱᱚᱣᱟ ᱠᱚᱦᱚᱸ ᱱᱤᱭᱟᱹ ᱵᱟᱨ ᱡᱮᱢᱚᱱ ᱠᱚᱥᱞᱟ ᱚᱞᱯᱳ ᱥᱟᱺᱦᱤ ᱠᱳᱨᱟᱣ ᱦᱩᱭ ᱞᱮᱱᱟ ᱛᱚ ᱫᱟᱜ ᱡᱟᱹᱲᱤ ᱨᱮᱱᱟᱜ ᱥᱚᱢᱚᱥᱟ ᱛᱮ ᱫᱚᱢᱮ ᱮᱠᱴᱟ ᱫᱚ ᱵᱟᱝ ᱦᱩᱭ ᱠᱟᱱᱟ᱾ ᱚᱞᱯᱚ ᱧᱚᱜ ᱜᱮ ᱦᱩᱭ ᱠᱟᱱᱟ᱾
ᱦᱩᱸ᱾ ᱟᱞᱮ ᱫᱷᱟᱸᱨᱮ ᱦᱚᱸ ᱛᱩᱲᱤ, ᱠᱷᱚᱥᱞᱟ ᱠᱚᱫᱚ ᱦᱩᱭᱩᱜ ᱜᱮᱭᱟ, ᱟᱫᱚ ᱱᱤᱱᱛᱳᱜ ᱫᱚ ᱦᱳᱲᱳ ᱨᱮᱱᱟᱜ ᱜᱮ ᱵᱮᱥᱤ ᱛᱳᱲᱼᱡᱳᱲ ᱪᱟᱞᱟᱜ ᱠᱟᱱᱟ᱾ ᱟᱸ ᱦᱩᱲᱩ ᱨᱚᱦᱚᱭ ᱨᱮᱱᱟᱜ ᱜᱮ ᱟᱫᱚ ᱚᱱᱟᱛᱮ ᱮᱴᱟᱜ ᱠᱤᱪᱷᱩ ᱫᱚ ᱵᱟᱝ ᱠᱚ ᱨᱚᱦᱚᱭ ᱨᱮᱱᱟᱜ ᱫᱚ ᱵᱟᱝ ᱠᱚ ᱟᱴᱩ ᱯᱟᱹᱴᱩᱜ ᱠᱟᱱ ᱛᱟᱞᱮᱭᱟ᱾
ᱦᱮᱸ ᱛᱚ᱾
ᱟ ᱡᱚᱢ ᱞᱟᱹᱜᱤᱫ ᱛᱮ ᱫᱚ ᱦᱚᱜᱼᱚᱭ ᱥᱚᱵᱡᱤ ᱠᱚ ᱵᱟᱲᱜᱮᱼᱡᱷᱟᱲᱜᱮ ᱨᱮ ᱡᱟᱜᱮ ᱢᱤᱫ ᱵᱟᱨ ᱠᱚ ᱨᱚᱦᱚᱭᱮᱫ ᱛᱟᱞᱮᱭᱟ᱾ ᱟᱸ ᱠᱩᱸᱫᱽᱨᱤ ᱠᱚ ᱟᱞᱩ ᱠᱚ ᱟ-ᱟᱞᱩ ᱫᱚ ᱵᱟᱝ ᱜᱮ ᱮᱸ ᱠᱩᱸᱫᱽᱨᱤ ᱠᱚ ᱠᱚᱸᱰᱷᱟ ᱠᱚ᱾ ᱟᱨ ᱪᱮᱫ ᱦᱚᱛᱚᱫ ᱠᱚ ᱱᱚᱣᱟ ᱠᱚᱠᱚ ᱨᱚᱦᱚᱭᱮᱫ ᱛᱟᱞᱮᱭᱟ ᱟ-ᱟᱨ ᱥᱟᱹᱨᱩ ᱠᱚ᱾
ᱦᱮᱸ, ᱥᱟᱹᱨᱩᱼᱥᱟᱹᱨᱩ ᱠᱩᱢᱟ ᱵᱟᱲᱜᱮ ᱨᱮᱜᱮ ᱡᱟᱱᱟᱢᱚᱜ ᱜᱮᱭᱟ ᱦᱮᱸ ᱵᱟᱝ? ᱟᱨ ᱟᱞᱩ, ᱟᱞᱩ ᱫᱚ ᱱᱮᱥ ᱛᱚᱻ ᱩᱸᱜ ᱟᱞᱩ ᱨᱮᱱᱟᱜ ᱵᱟᱡᱟᱨ ᱛᱚ ᱟᱹᱰᱤ ᱠᱚᱢ ᱜᱮ ᱛᱟᱦᱮᱸᱜ ᱠᱟᱱᱟ ᱛᱚ᱾ ᱟᱹᱞᱩ ᱪᱟᱥ ᱠᱟᱛᱮᱫ ᱫᱚ ᱱᱤᱭᱟᱹ ᱵᱟᱨ ᱫᱚ ᱠᱟᱹᱴᱤᱡ ᱴᱷᱚᱠᱟ ᱧᱚᱜ ᱦᱩᱭᱩ ᱟᱠᱟᱱᱟ᱾
ᱟᱪᱪᱷᱟ᱾ ᱦᱮᱸ ᱦᱚᱦᱚᱭ ᱟᱫᱚ ᱟᱸ ᱵᱟᱡᱟᱨ ᱢᱟᱻ ᱨᱟᱠᱟᱵ ᱟᱠᱟᱱ ᱞᱟᱹᱭ ᱫᱟᱠᱚ᱾
ᱟᱫᱚ ᱛᱟᱭᱱᱚᱢ ᱫᱚᱨ ᱠᱚᱫᱚ ᱛᱟᱭᱱᱚᱢ ᱛᱮᱜᱮ ᱨᱟᱠᱟᱵᱼᱟ᱾ ᱱᱮ ᱪᱟᱹᱥᱤ ᱪᱟᱥᱼᱟᱱ ᱦᱚᱲ ᱛᱚ᱾ ᱡᱚᱠᱷᱚᱱᱮᱢ ᱪᱟᱥᱟ ᱩᱱᱫᱚ ᱴᱷᱤᱠᱼᱴᱷᱟᱠ ᱫᱟᱢ ᱠᱚᱫᱚ ᱵᱟᱝ ᱧᱟᱢ ᱟᱠᱟᱱᱟ᱾ ᱟᱫᱚ ᱱᱤᱛᱳᱜ ᱜᱮ ᱱᱤᱛᱳᱜ ᱫᱚ ᱜᱚᱱᱚᱝ ᱨᱮᱱᱟᱜ ᱮᱸ ᱟᱹᱞᱩ ᱨᱮᱱᱟᱜ ᱜᱚᱱᱚᱝ ᱦᱚᱸ ᱨᱟᱠᱟᱵ ᱠᱟᱱ ᱜᱮᱭᱟ ᱟᱫᱚ, ᱡᱟᱦᱟᱸ ᱛᱤᱱᱟᱹᱜ ᱜᱮ ᱫᱚᱦᱚ ᱢᱮᱱᱟᱜᱼᱟ ᱚᱱᱟ ᱠᱚᱜᱮ ᱱᱤᱛᱚᱜ ᱡᱚᱢ ᱵᱟᱲᱟ ᱦᱩᱭᱩᱜᱼᱟ᱾
ᱦᱩᱸ᱾ ᱱᱚᱶᱟ ᱪᱷᱟᱲᱟ ᱦᱚᱸᱜ-ᱚᱭ ᱮᱧ ᱥᱟᱨᱩ ᱠᱟᱛᱷᱟᱧ ᱞᱟᱹᱭ ᱠᱮᱜ-ᱟ᱾ ᱟᱫᱚ ᱥᱟᱹᱨᱩ ᱫᱚ ᱟᱯᱮ ᱫᱚ ᱪᱮᱜ ᱪᱮᱜ ᱥᱟᱶᱛᱮ ᱩᱛᱩ ᱠᱟ ᱠᱟᱛᱮᱜ ᱯᱮ ᱡᱚᱢ ᱜᱮᱭᱟ ᱡᱩᱫᱤᱢ ᱞᱟᱹᱭ ᱠᱮᱭᱟ?
ᱥᱟᱹᱨᱩ ᱫᱚᱜ ᱟᱞᱩ ᱥᱟᱝ ᱛᱮᱦᱚᱸᱼᱼ ᱩᱛᱩ ᱜᱟᱱᱚᱜ ᱜᱮᱭᱟ ᱟᱨᱼᱼ ᱥᱟᱨᱩ ᱫᱚ ᱰᱟᱹᱞ ᱥᱟᱶ ᱛᱮᱦᱚᱸ ᱞᱮ ᱩᱛᱩ ᱵᱟᱲᱟ ᱟᱠᱟᱫ ᱜᱮᱭᱟ᱾ ᱟᱨ ᱢᱤᱫ ᱫᱷᱟᱣ ᱯᱮᱲᱟ ᱴᱷᱮᱱᱤᱧ ᱥᱮᱱ ᱞᱤᱱᱟ᱾ ᱟᱫᱚ ᱡᱤᱞ ᱟᱛᱮᱫ ᱥᱟᱨᱩ ᱠᱚ ᱩᱛᱩ ᱣᱟᱫᱤᱧ ᱛᱟᱦᱮᱸᱫ᱾
ᱟᱪᱪᱷᱟ ᱚᱱᱟ ᱫᱚ ᱱᱟᱶᱟ ᱮᱠᱥᱯᱮᱨᱤᱭᱮᱱᱥ ᱛᱟᱢ ᱦᱮᱸ ᱵᱟᱝ᱾
ᱦᱮᱸ ᱤᱧᱟᱜ ᱚᱱᱟ ᱱᱟᱶᱟ ᱱᱟᱹᱭᱦᱟᱹᱣ ᱦᱟᱹᱭ ᱞᱮᱜ ᱦᱩᱭ ᱞᱮᱱᱟ ᱩᱱ ᱡᱚᱠᱷᱚᱱ ᱡᱮᱼᱼ ᱡᱤᱞ ᱥᱟᱶᱛᱮ ᱡᱤᱞ ᱥᱟᱶ ᱛᱮᱦᱚᱸ ᱥᱟᱨᱩ ᱠᱚ ᱩᱛᱩᱭ ᱜᱮᱭᱟ ᱢᱮᱱᱛᱮ᱾
ᱟᱫᱚ ᱱᱟᱣᱟ ᱡᱤᱱᱤᱥ ᱚᱠᱟ ᱞᱮᱠᱟᱢᱼᱼ ᱟᱸ ᱥᱟᱜ ᱢᱟᱱᱮ ᱥᱮᱵᱤᱞ ᱛᱮ ᱚᱠᱟ ᱞᱮᱠᱟᱢ ᱵᱩᱡᱷᱟᱹᱣ ᱠᱮᱫᱟ ᱡᱩᱫᱤᱢ ᱞᱟᱹᱭ ᱠᱮᱭ? ᱟ
ᱦᱮᱸ ᱚᱱᱟ ᱢᱟ ᱯᱳᱭᱞᱳ ᱡᱚᱠᱷᱚᱱ ᱱᱤᱧ ᱞᱟᱹᱭ ᱧᱮᱞ ᱫᱟ ᱡᱮᱼᱼ ᱥᱟᱹᱨᱩ ᱣᱟᱛᱮᱫ ᱠᱚ ᱩᱛᱩᱣ ᱟᱠᱟᱫᱟ ᱟᱫᱚᱧ ᱞᱟᱹᱭ ᱫᱟ ᱱᱚᱣᱟ ᱫᱚ ᱟᱨᱚ ᱪᱮᱜ ᱞᱮᱠᱟ? ᱢᱮᱱ ᱠᱷᱟᱱ ᱡᱚᱢ ᱠᱟᱛᱮᱜ ᱤᱧ ᱧᱮᱞ ᱠᱮᱫ ᱠᱷᱟᱱ ᱡᱤᱞ ᱟᱨ ᱥᱟᱨᱩ ᱟᱹᱰᱤ ᱢᱚᱸᱡᱽ ᱜᱮ ᱦᱚᱭ ᱠᱟᱱ ᱛᱟᱦᱮᱸᱫ᱾
ᱟᱪᱪᱷᱟ ᱟᱫᱚ ᱡᱩᱫᱤ ᱩᱛᱩ ᱨᱮᱱᱟᱜ ᱯᱨᱚᱥᱮᱥ ᱡᱩᱫᱤᱢ ᱧᱮᱞ ᱟᱠᱟᱜ ᱠᱚ ᱠᱷᱟᱱ ᱠᱟᱹᱴᱤᱡ ᱮᱢ ᱞᱟᱹᱭ ᱠᱮᱞᱮᱭᱟ ᱟᱞᱮ ᱦᱚᱸ?
ᱟᱫᱚ ᱯᱟᱹᱭᱞᱟᱹ ᱫᱚᱼᱼ ᱚᱱᱟ ᱟᱸᱡᱚᱢ ᱠᱟᱛᱮᱫ ᱡᱚᱢ ᱠᱟᱛᱮᱫ ᱦᱚᱸ ᱚᱲᱟᱜ ᱨᱮ ᱦᱮᱡ ᱠᱟᱛᱮᱜ ᱤᱧ ᱢᱮᱛᱟ ᱠᱚ ᱠᱟᱱ ᱛᱟᱦᱮᱸᱫ᱾ ᱟᱫᱚ ᱚᱲᱟᱜ ᱨᱮᱦᱚᱸ ᱚᱱᱟ ᱪᱮᱥᱴᱟ ᱠᱟᱛᱮᱜ ᱧᱮᱞ ᱦᱩᱭ ᱮᱱᱟ᱾ ᱟᱨ ᱟᱫᱚ ᱱᱚᱝᱠᱟ ᱜᱮ ᱥᱟᱨᱩᱼᱼ ᱩᱸ ᱵᱟᱨ ᱜᱟᱱᱰᱟ ᱜᱟᱱ ᱥᱟᱨᱩᱢ ᱦᱟᱛᱟᱣ ᱠᱮᱫᱟᱼᱼ ᱟᱨ ᱛᱟᱞᱟ ᱠᱤᱡᱤ ᱡᱤᱞ᱾ ᱟᱫᱚ ᱱᱤᱛᱚᱜ ᱫᱚ ᱩᱸ ᱥᱤᱢ ᱡᱤᱞ᱾ ᱜᱮ ᱡᱤᱞ ᱫᱚ ᱥᱤᱢ ᱡᱤᱞ ᱥᱟᱞᱟᱜ ᱛᱟᱞᱟ ᱠᱮᱡᱤ ᱥᱤᱢ ᱥᱤᱢ ᱡᱤᱞ ᱥᱟᱞᱟᱜ ᱵᱟᱨᱼᱼ ᱜᱟᱱᱰᱟ ᱥᱟᱨᱩ᱾ ᱟᱫᱚ ᱡᱮᱢᱚᱱ ᱥᱟᱨᱩᱢ ᱦᱚᱭᱚᱭᱟ ᱡᱮᱢᱚᱱ ᱟᱞᱩ ᱞᱮᱠᱟ ᱦᱮᱸ ᱦᱚᱭᱚ ᱥᱟᱯᱷᱟ ᱠᱟᱛᱮᱫᱼᱼ ᱦᱮᱸ ᱚᱜᱼᱼ ᱫᱚᱢᱮ ᱠᱟᱴᱤᱡᱼᱠᱟᱴᱤᱡ ᱫᱚ ᱯᱤᱥ ᱵᱟᱝ ᱜᱟᱱᱚᱜ-ᱟ ᱢᱟᱨᱟᱝᱼᱢᱟᱨᱟᱝ ᱜᱮ ᱯᱤᱥ ᱫᱚᱦᱚ ᱠᱟᱛᱮᱫ᱾ ᱩᱛᱩ ᱦᱩᱭᱩᱜ-ᱟ ᱟᱫᱚ ᱟᱨ ᱵᱟᱠᱤ ᱫᱚ ᱡᱮᱢᱚᱱᱼᱼ ᱟᱢ ᱦᱚᱸᱛᱚ ᱤᱥᱤᱱ ᱵᱟᱥᱟᱝ ᱫᱚᱢ ᱵᱟᱲᱟᱭ ᱜᱮᱭᱟ ᱱᱚᱨᱢᱟᱞ ᱡᱮᱢᱚᱱ ᱦᱩᱭᱩᱜ-ᱟ ᱚᱱᱠᱟ ᱜᱮ᱾
ᱟᱪᱪᱷᱟ ᱢᱟᱱᱮ ᱮᱸ ᱟᱞᱩ ᱞᱮᱠᱟ ᱜᱮ ᱩᱛᱩᱭ ᱤᱭᱟᱹ ᱜᱮᱫ ᱫᱚ ᱦᱩᱭᱩᱜ-ᱟ ᱦᱮᱸ ᱵᱟᱝ᱾
ᱦᱮᱸ ᱟᱞᱩ ᱞᱮᱠᱟ ᱜᱮ ᱠᱟᱹᱴᱤᱡᱼᱼ ᱥᱟᱭᱤᱡᱽ ᱟᱫᱚ ᱥᱟᱨᱩ ᱫᱚ ᱠᱟᱴᱤᱡ ᱧᱚᱜ ᱜᱮᱭᱟ ᱛᱚ ᱫᱚᱢᱮ ᱠᱟᱴᱤᱡ ᱫᱚ ᱜᱮᱫ ᱵᱟᱝ ᱜᱟᱱᱚᱜ-ᱟ᱾ ᱢᱚᱴᱟ ᱧᱚᱜ ᱛᱟᱦᱮᱸᱱ ᱢᱟ᱾
ᱟᱪᱪᱷᱟ ᱱᱚᱸᱰᱮᱼᱼ
ᱟᱞᱩᱢ ᱞᱟᱹᱭ ᱜᱮ ᱵᱟᱝ ᱥᱟᱨᱩᱢ ᱞᱟᱹᱭ ᱠᱮᱫᱟ ᱰᱟᱹᱞ ᱟᱛᱮᱜ ᱠᱚ ᱩᱛᱩ ᱠᱟᱫᱟ ᱟᱯᱮ ᱚᱲᱟᱜ ᱠᱚᱨᱮ? ᱛᱚ ᱰᱟᱹᱞ ᱟᱛᱮᱜ ᱩᱛᱼᱼ ᱩᱛᱩ ᱨᱮ ᱪᱮᱫ ᱞᱮᱠᱟᱢ ᱵᱩᱽ ᱠᱟᱫᱟ ᱢᱟᱱᱮ ᱤᱧ ᱫᱚ ᱰᱟᱹᱞ ᱟᱛᱮᱜ ᱩᱛᱩ ᱫᱚ ᱵᱟᱹᱧ ᱡᱚᱢ ᱵᱟᱲᱟ ᱟᱠᱟᱜ-ᱟ ᱟᱸᱡᱚᱢ ᱠᱮᱜ ᱠᱷᱟᱱᱤᱧ ᱠᱩᱞᱤ ᱥᱟᱱᱟ ᱠᱤᱫᱤᱧᱟ᱾
ᱟᱫᱚ ᱰᱟᱹᱞ ᱫᱚ ᱡᱟᱦᱟᱸ ᱢᱟᱥᱨᱤ ᱰᱟᱹᱞ ᱚᱱᱟ ᱥᱟᱶᱜᱮ ᱟᱫᱚ ᱚᱱᱟ ᱫᱚ ᱚᱱᱟ ᱫᱚ ᱠᱟᱹᱴᱤᱡ ᱱᱟᱱᱦᱟ ᱱᱟᱱᱦᱟ ᱜᱮ ᱛᱟᱦᱮ ᱦᱩᱭᱩᱜᱼᱟ ᱥᱟᱹᱨᱩ ᱚᱱᱟ ᱥᱟᱶᱛᱮ ᱟᱹᱞᱩ ᱟᱹᱞᱩ ᱡᱮᱢᱚᱱ ᱠᱚ ᱢᱮᱥᱟᱣᱟᱜ ᱜᱮᱭᱟ ᱚᱱᱠᱟᱜᱮ ᱛᱤᱠᱤ ᱢᱮᱥᱟ ᱠᱟᱛᱮᱜ ᱩᱛᱩ ᱦᱩᱭ ᱟᱠᱟᱱᱟ᱾
ᱚ ᱢᱟᱱᱮ ᱠᱩᱸᱫᱽᱨᱤ ᱴᱟᱹᱭᱤᱯ ᱚᱱᱟ ᱥᱟᱨᱩ ᱫᱚ ᱜᱮᱫ ᱦᱩᱭ ᱠᱟᱱᱟ᱾
ᱦᱮᱸᱯ ᱱᱟᱱᱦᱟ ᱱᱟᱱᱦᱟ ᱧᱚᱜ᱾
ᱦᱚᱭ ᱦᱚᱭ ᱡᱤᱞᱤᱧ ᱡᱤᱞᱤᱧ ᱱᱟᱱᱦᱟ ᱱᱟᱱᱦᱟ ᱵᱟ᱾
ᱦᱩᱸ ᱦᱩᱸ᱾
ᱟᱪᱪᱷᱟ ᱟᱨ ᱛᱚ ᱟᱰᱤ ᱟᱰᱤᱡ ᱠᱤᱪᱷᱩ ᱜᱮ ᱡᱚᱢ ᱵᱟᱲᱟ ᱟᱠᱟᱜ ᱜᱮᱭᱟᱢ ᱚᱱᱟᱼᱼ ᱚᱱᱟ ᱠᱚ ᱡᱚᱢ ᱠᱟᱛᱮᱜ ᱮᱸ ᱱᱟᱯᱟᱭ ᱜᱮ ᱥᱟᱛᱮᱢ ᱵᱩᱡᱷᱟᱹᱣ ᱠᱟᱜ-ᱟ᱾ ᱛᱚ ᱟᱨᱚ ᱡᱩᱫᱤ ᱱᱚᱝᱠᱟ ᱡᱟᱦᱟᱸ ᱱᱟᱜ ᱱᱟᱣᱟ ᱱᱟᱣᱟᱢ ᱚᱸ ᱡᱚᱢ ᱠᱟᱜ-ᱟᱢ ᱞᱟᱹᱭ ᱫᱟᱲᱮ ᱠᱮᱭᱟ ᱠᱟᱹᱴᱤᱡ?
ᱦᱩᱸ ᱩᱸ ᱱᱚᱶᱟ ᱵᱩᱞᱛᱮᱭᱟᱫᱚ ᱯᱟᱛᱲᱟ ᱯᱤᱴᱷᱟᱹ ᱨᱮᱱᱟᱜᱼᱼ ᱯᱚᱨᱚᱵᱽ ᱯᱟᱨᱚᱢ ᱱᱟ ᱛᱚ᱾ ᱦᱳᱭ ᱟᱢᱵᱟᱵᱚᱛᱤ ᱨᱮ ᱡᱟᱦᱟᱸ ᱫᱚ ᱟᱹᱰᱤ ᱦᱚᱲ ᱠᱟᱱᱴᱷᱟᱲ ᱯᱚᱨᱚᱵᱽ ᱠᱚ ᱞᱟᱹᱭᱟ ᱚᱱᱟ ᱨᱮᱜᱮ ᱯᱤᱴᱷᱟᱹ ᱦᱩᱭ ᱞᱮᱱᱟ ᱥᱤᱢ ᱡᱤᱞ ᱯᱤᱴᱷᱟᱹ ᱟᱨ ᱟᱯᱮ ᱫᱚ ᱪᱮᱫ ᱡᱤᱞ ᱯᱮ ᱯᱤᱴᱷᱟᱹ ᱞᱮᱫᱟ
ᱟᱞᱮ ᱫᱚ ᱚᱸᱭ ᱡᱟᱦᱟᱸ ᱵᱟᱡᱟᱨ ᱨᱮ ᱱᱤᱛᱚᱜ ᱵᱚᱭᱞᱟᱨ ᱡᱤᱞ ᱠᱚ ᱞᱟᱹᱭᱮᱜᱼᱟ ᱱᱚᱣᱟ ᱜᱮ
ᱟᱫᱚ ᱪᱮᱫ ᱞᱮᱠᱟᱢ ᱵᱮᱱᱟᱣ ᱚᱠᱚᱭ ᱵᱮᱱᱟᱣ ᱞᱮᱫᱟ ᱟᱢ ᱜᱮᱥᱮ ᱚᱲᱟᱜ ᱦᱚᱲ
ᱟᱨ ᱯᱤᱴᱷᱟᱹ ᱠᱚᱫᱚ ᱟᱞᱮ ᱫᱚ ᱱᱟᱜ ᱡᱚᱛᱚ ᱦᱚᱲ ᱜᱮ ᱜᱚᱲᱚ ᱜᱚᱯᱚᱲᱚ ᱞᱮ ᱵᱮᱱᱟᱣᱟ᱾ ᱟᱫᱚ ᱤᱧ ᱦᱚᱸ ᱵᱟᱰᱟᱭ ᱥᱮ ᱥᱮᱬᱟ ᱠᱟᱜ ᱞᱟᱹᱜᱤᱫ ᱛᱮ ᱤᱧᱦᱚᱧ ᱫᱷᱩᱨᱟᱹᱣ ᱠᱚᱜ ᱜᱮᱭᱟ ᱤᱧ ᱦᱚᱧ ᱵᱮᱱᱟᱣ ᱜᱮᱭᱟ
ᱟᱫᱚ ᱪᱮᱫ ᱞᱮᱠᱟᱢ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱵᱷᱟᱜᱤ ᱦᱩᱭ ᱠᱚᱜᱼᱟ
ᱚ ᱟᱞᱮ ᱫᱚ.... ᱟᱞᱮ ᱥᱮᱫ ᱫᱚ ᱡᱮᱦᱮᱛᱩ ᱵᱤᱨ ᱢᱮᱱᱟᱜᱼᱟ ᱥᱟᱨᱡᱚᱢ ᱵᱤᱨ ᱢᱟᱛᱠᱚᱢ ᱵᱤᱨ ᱢᱮᱱᱟᱜ ᱟᱠᱟᱜ-ᱟ ᱛᱮᱨᱮᱞ ᱛᱟᱨᱚᱵ ᱥᱟᱱᱟᱢᱟᱜ ᱜᱮ ᱢᱮᱱᱟᱜᱼᱟ ᱡᱚᱼ ᱵᱤᱞᱤ ᱡᱚᱢ ᱠᱷᱚᱱ ᱮᱛᱚᱦᱚᱵ ᱠᱟᱛᱮ ᱛᱚ ᱟᱞᱮ ᱫᱚ ᱚᱱᱟᱛᱮ ᱥᱟᱨᱡᱚᱢ ᱥᱟᱠᱟᱢ ᱨᱮᱜᱮ ᱞᱮ ᱯᱤᱴᱷᱟᱹᱭ ᱜᱮᱭᱟ ᱠᱤᱨᱤᱧ ᱫᱚ ᱵᱟᱝ ᱦᱩᱭᱩᱜᱼᱟ ᱥᱟᱠᱟᱢ ᱦᱮᱡ ᱞᱮ ᱪᱟᱞᱟᱜᱼᱟ ᱱᱚᱣᱟ ᱠᱚ ᱧᱩᱛᱩᱢ ᱛᱮ ᱟᱨ ᱯᱚᱨᱚᱵᱽ ᱠᱚ ᱥᱮᱴᱮᱨ ᱞᱮᱱᱠᱷᱟᱱ ᱟᱨᱠᱤ ᱠᱤ ᱮᱸ ᱡᱟᱦᱟᱸᱮ ᱞᱮᱠᱟ ᱞᱟᱦᱟ ᱫᱤᱱ ᱠᱷᱚᱱ ᱥᱟᱠᱟᱢ ᱠᱚ ᱦᱮᱡ ᱦᱩᱭᱩᱜᱼᱟ ᱫᱩᱛᱱᱤ ᱠᱚ ᱯᱮᱴᱮᱡ ᱦᱩᱭᱩᱜᱼᱟ ᱢᱤᱫᱴᱮᱱ ᱨᱟᱹᱥᱠᱟᱹ
ᱚᱱᱠᱟ ᱜᱮ ᱮ.. ᱥᱟᱠ.. ᱠᱟᱢ ᱠᱚᱞᱮ ᱦᱮᱡ ᱠᱮᱫᱟ ᱦᱮᱡ ᱠᱟᱛᱮᱜ ᱚᱱᱟᱜᱮ ᱯᱟᱛᱲᱟ ᱠᱮᱫᱟᱞᱮ ᱡᱟᱦᱟᱸ ᱟᱵᱚ ᱟ..... ᱡᱟᱦᱟᱸ ᱟᱠᱷᱨᱤᱧ ᱯᱟᱛᱲᱟ ᱚᱱᱟ ᱢᱟ ᱢᱤᱫᱴᱮᱱ ᱥᱟᱠᱟᱢ ᱛᱮᱵᱚᱱ ᱯᱟᱛᱲᱟᱭᱟ
ᱦᱮᱸ ᱟᱫᱚ ᱚᱱᱟ ᱡᱟᱦᱟᱸ ᱵᱤᱨ ᱥᱟᱠᱟᱢ ᱦᱮᱡ ᱯᱟᱛᱲᱟ ᱫᱚ ᱥᱟᱠᱟᱢ ᱦᱮᱡ ᱟᱹᱜᱩ ᱠᱟᱛᱮᱫ ᱯᱟᱹᱴᱤ ᱫᱟᱹᱨᱭᱟᱹ ᱧᱚᱜ ᱯᱟᱹᱴᱤ ᱦᱩᱭᱩᱜᱼᱟ ᱦᱮᱸ ᱵᱟᱝ
ᱦᱳᱭ ᱦᱳᱭ ᱚᱱᱟ ᱫᱚ ᱵᱟᱨᱭᱟ ᱥᱟᱠᱟᱢ ᱞᱟᱜᱟᱣ ᱠᱟᱛᱮᱫ ᱢᱟᱱᱮ ᱰᱚᱵᱚᱞ ᱥᱟᱠᱟᱢ ᱞᱮ ᱞᱟᱜᱟᱣᱟ ᱡᱟᱦᱟᱸ ᱫᱚᱠᱚ ᱞᱟᱹᱭᱟ᱾
ᱦᱮᱸ ᱦᱮᱸ
ᱚᱝᱠᱟ ᱥᱟᱠᱟᱢ ᱞᱮ ᱞᱟᱜᱟᱣᱟ ᱟᱸ... ᱯᱟᱛᱲᱟ ᱦᱩᱭ ᱠᱟᱛᱮᱫ ᱚᱱᱟ ᱠᱟᱹᱴᱤᱡ ᱟᱹᱨᱩᱵ ᱥᱟᱯᱷᱟᱭ ᱦᱩᱭᱩᱜᱼᱟ ᱴᱷᱤᱠᱴᱷᱟᱠ ᱧᱚᱜ ᱟᱨ ᱥᱩᱱᱩᱢ ᱡᱚᱫᱟᱜ ᱦᱩᱭᱩᱜᱼᱟ ᱡᱟᱛᱮ ᱯᱟᱛᱲᱟ ᱯᱤᱴᱷᱟᱹ ᱟᱞᱚ ᱞᱟᱴᱷᱟᱜ ᱞᱮᱠᱟ ᱟᱨ ᱚᱱᱟᱨᱮ ᱡᱟᱦᱟᱸ ᱞᱮᱠᱟ ᱟᱵᱚ ᱦᱚᱞᱚᱝ ᱵᱚᱱ ᱥᱤᱯᱤᱭᱟ ᱡᱮᱞ ᱵᱩᱱ ᱥᱤᱯᱤᱭᱟ ᱥᱟᱶᱛᱮ ᱢᱚᱥᱞᱟ ᱠᱚᱵᱚᱱ ᱮᱢᱟᱜᱼᱟ ᱤᱱᱟᱹ ᱛᱟᱭᱱᱚᱢ ᱯᱟᱛᱲᱟ ᱨᱮᱵᱚᱱ ᱯᱟᱥᱱᱟᱣ ᱛᱮ ᱠᱟᱨᱟᱦᱤ ᱨᱮᱵᱚᱱ ᱪᱚᱸᱫᱟᱭᱟ ᱛᱚ ᱤᱱᱠᱟᱹᱜᱮ ᱯᱨᱚᱥᱮᱥ ᱫᱚ ᱯᱷᱟᱥᱴ ᱴᱟᱭᱤᱢ ᱤᱧ ᱯᱤᱴᱷᱟᱹ ᱠᱮᱜᱼᱟ ᱛᱚ ᱡᱚᱢ ᱠᱟᱛᱮᱧ ᱧᱮᱞ ᱠᱮᱜᱼᱟ ᱵᱟ ᱤᱧᱟᱹᱜ ᱯᱤᱴᱷᱟᱹ ᱦᱚᱸ ᱥᱤᱵᱤᱞ ᱠᱟᱱ ᱜᱮᱭᱟ
ᱟ.. ᱤᱧ ᱦᱚᱸ ᱵᱷᱟᱹᱜᱤᱧ ᱟᱹᱭᱠᱟᱹᱣ ᱠᱮᱜ-ᱟ ᱡᱮ ᱤᱧ ᱦᱚᱧ ᱜᱟᱱ ᱟᱠᱟᱜ ᱜᱮᱭᱟ
ᱦᱮᱸ ᱤᱧᱦᱚᱸ ᱯᱤᱴᱷᱟᱹ ᱫᱚᱧ ᱤᱥᱤᱱ ᱫᱩᱧ ᱤᱥᱤᱱ ᱵᱟᱲᱟ ᱟᱠᱟᱫᱟ ᱢᱮᱱᱠᱷᱟᱱ ᱚᱱᱟ ᱡᱟᱦᱟᱸ ᱥᱟᱯᱲᱟᱜ ᱡᱤᱱᱤᱥ ᱠᱚᱫᱚ ᱚᱱᱟ ᱠᱚᱫᱚ ᱚᱲᱟᱜ ᱦᱚᱲ ᱜᱮᱠᱚ ᱥᱟᱯᱲᱟᱣ ᱟᱠᱟᱫᱟ ᱵᱟᱠᱷᱟᱱ ᱫᱚ ᱯᱤᱴᱷᱟᱹ ᱟᱹᱪᱩᱨ ᱠᱟᱨᱟᱦᱤᱨᱮ ᱚᱱᱟ ᱠᱚᱫᱚ ᱤᱧ ᱦᱚᱧ ᱜᱟᱱ ᱜᱮᱭᱟ
ᱱᱟᱯᱟᱭ ᱠᱟᱛᱷᱟ ᱦᱟᱱᱮ ᱩᱛᱩ ᱵᱟᱥᱟᱝ ᱤᱥᱤᱱ ᱵᱟᱥᱟᱝ ᱨᱮᱫᱚ ᱟᱢ ᱦᱚᱢ ᱫᱷᱩᱨᱟᱹᱜ ᱜᱮᱭᱟ ᱱᱟᱥᱮ ᱫᱚ᱾
ᱦᱮᱸ ᱚᱲᱟᱜ ᱦᱚᱲ ᱠᱚ ᱜᱚᱲᱚ ᱞᱮᱠᱟ ᱟᱨᱠᱤ
ᱦᱮᱸ ᱚᱲᱟᱜ ᱦᱚᱲ ᱢᱟ ᱜᱚᱲᱚ ᱥᱟᱶᱛᱮ ᱟᱢᱟᱜ ᱦᱚᱸ ᱥᱮᱬᱟ
ᱦᱮᱸ ᱠᱟᱹᱢᱤ ᱨᱮ ᱫᱷᱩᱨᱟᱹᱣ ᱞᱮᱱᱠᱷᱟᱱ ᱛᱚᱵᱮ ᱛᱚ ᱥᱮᱬᱟᱣ ᱟᱹᱱᱤᱡᱼᱟ
ᱮᱠᱫᱚᱢ ᱟᱡ ᱡᱟᱦᱟᱱ ᱡᱤᱱᱤᱥ ᱜᱮ ᱥᱮ ᱵᱟᱲᱟᱭ ᱠᱚᱨᱛᱮ ᱜᱮᱞᱮ ᱰᱷᱤᱝᱠᱤ ᱵᱩᱴᱟᱹ ᱫᱚ ᱪᱟᱞᱟᱜ ᱜᱮ ᱦᱩᱭᱩᱜᱼᱟ
ᱦᱮᱸ ᱚᱱᱟ ᱢᱟ ᱠᱟᱛᱷᱟ ᱠᱟᱱ ᱜᱮᱭᱟ᱾ ᱟᱨ ᱟᱢ ᱱᱚᱣᱟ ᱠᱚ ᱪᱷᱟᱲᱟ ᱟᱨ ᱪᱮᱫ ᱠᱟᱹᱢᱤ ᱠᱚᱢ ᱵᱟᱲᱟᱭ ᱜᱮᱭᱟ᱾
ᱟᱶ ᱠᱟᱹᱢᱤ ᱵᱚᱞᱛᱮ ᱥᱟᱱᱟᱢᱟᱜ ᱜᱮ ᱚᱲᱟᱜ ᱨᱮᱱᱟᱜ ᱠᱟᱹᱢᱤ ᱠᱚᱫᱚ ᱡᱚᱛᱚ ᱜᱮ ᱠᱟᱹᱢᱤ ᱦᱩᱭᱩᱜ ᱜᱮᱭᱟ ᱨᱚᱦᱚᱭ ᱛᱩᱫ ᱠᱷᱚᱱ ᱮᱛᱚᱦᱚᱵ ᱠᱟᱛᱮᱫ ᱚᱲᱟᱜ ᱨᱮᱱᱟᱜ ᱡᱮᱨᱮᱲ ᱯᱚᱛᱟᱣ ᱜᱮᱡᱽ ᱜᱩᱨᱤᱡᱽ ᱥᱟᱱᱟᱢᱟᱜ ᱜᱮ ᱠᱟᱹᱢᱤ ᱠᱚᱢᱟ ᱥᱟᱱᱟᱢᱟᱜ ᱜᱮ ᱵᱟᱲᱟᱭ ᱫᱚᱨᱠᱟᱨᱚᱜ ᱠᱟᱱᱟ ᱛᱚ᱾ ᱟᱨ ᱥᱟᱱᱟᱢᱟᱜ ᱜᱤᱧ ᱪᱮᱫ ᱟᱠᱟᱫᱟ᱾ ᱛᱚ ᱩᱱᱟᱹᱝ ᱫᱚ ᱵᱟᱹᱧ ᱫᱟᱲᱮᱭᱟᱜ ᱨᱮᱦᱚᱸ ᱠᱟᱹᱢᱤ ᱫᱚ ᱡᱷᱚᱛᱚᱜᱤᱧ ᱪᱮᱫ ᱜᱚᱜ ᱟᱠᱟᱫᱟ ᱟᱨᱠᱤ᱾
ᱦᱮᱸ ᱟᱹᱰᱤ ᱱᱟᱯᱟᱭ ᱟᱫᱚ ᱱᱤᱛᱚᱜ ᱫᱚ ᱵᱟᱹᱫᱽ ᱠᱟᱹᱢᱤ ᱜᱮᱛᱚ ᱠᱟᱹᱢᱤ ᱢᱮᱱᱟᱜᱼᱟ ᱟᱵᱚ ᱥᱮᱱ ᱫᱚ᱾ ᱟᱫᱚ ᱟᱯᱮ ᱟᱞᱮ ᱟᱹᱛᱩ ᱵᱚᱞᱛᱮ ᱟᱞᱮ ᱫᱷᱟᱨᱮ ᱟᱨᱠᱤ ᱟᱨ ᱟᱯᱮ ᱟᱯᱮ ᱫᱚ ᱟᱯᱮ ᱫᱷᱟᱨᱮ ᱫᱚ ᱵᱟᱹᱫᱽ ᱠᱟᱹᱢᱤ ᱪᱷᱟᱲᱟ ᱵᱟᱡᱟᱨ ᱠᱟᱹᱢᱤ ᱠᱚ ᱮᱴᱟᱜ ᱠᱟᱹᱢᱤ ᱠᱚ ᱪᱮᱫ ᱠᱚ ᱦᱩᱭᱩᱜ ᱜᱮᱭᱟ ᱚᱱᱛᱮ?
ᱟᱞᱮ ᱱᱚᱛᱮ ᱴᱨᱟᱠᱴᱟᱨ ᱠᱟᱹᱢᱤ ᱠᱚᱠᱚ ᱪᱟᱞᱟᱜ ᱜᱮᱭᱟ᱾ ᱟᱨ ᱚᱱᱟᱫᱚ ᱡᱟᱦᱟᱸ ᱫᱚ ᱫᱤᱱ ᱠᱟᱹᱢᱤᱭ ᱡᱚᱢ ᱞᱮᱠᱟ ᱚᱱᱠᱟ ᱞᱟᱹᱜᱤᱫ ᱛᱮ ᱴᱟᱠᱟ ᱯᱚᱭᱥᱟ ᱢᱟ ᱞᱟᱜᱟᱜ ᱜᱮ ᱟᱨ ᱚᱱᱟ ᱵᱮᱛᱤᱛᱚ ᱦᱩᱲᱩ ᱫᱚ ᱟᱨᱠᱤ ᱡᱚᱢ ᱞᱟᱹᱜᱤᱫ ᱛᱮᱜᱮᱠᱚ ᱨᱚᱦᱚᱭᱟ᱾
ᱦᱩᱸ ᱦᱩᱸ ᱟᱨ ᱚᱱᱟ ᱠᱚ ᱵᱮᱛᱤᱛᱚ ᱡᱟᱦᱟᱸ ᱱᱤᱛᱚᱜ ᱵᱟᱭᱨᱮ ᱠᱟᱹᱢᱤ ᱥᱮᱱᱚᱜ ᱨᱮᱱᱟᱜ ᱢᱤᱫᱴᱮᱱ ᱵᱷᱟᱞᱮ ᱨᱮᱣᱟᱡᱽ ᱟᱨᱟᱢᱵᱷᱚ ᱟᱠᱟᱱᱟ᱾ ᱡᱮ ᱱᱟᱦᱟᱜ ᱜᱤᱫᱽᱨᱟᱹ ᱚᱞᱚᱜ ᱯᱟᱲᱦᱟᱣ ᱵᱟᱹᱜᱤ ᱠᱟᱛᱮᱫ ᱟᱨᱠᱤ ᱵᱟᱭᱨᱮ ᱠᱟᱹᱢᱤᱜᱮ ᱵᱮᱥᱤ ᱠᱚ ᱥᱮᱱᱚᱜ ᱠᱟᱱᱟ ᱡᱟᱦᱟᱸ ᱵᱤᱞᱟᱹᱛ ᱠᱟᱹᱢᱤ ᱢᱮᱱᱛᱮ᱾ ᱛᱟᱦᱚᱞᱮ ᱚᱱᱟ ᱪᱮᱛᱟᱱ ᱨᱮ ᱟᱢᱟᱜ ᱦᱮᱸ ᱪᱮᱫᱽ ᱟᱨᱠᱤ ᱢᱮᱱ ᱞᱮᱠᱟᱱᱟᱜ ᱠᱤᱪᱷᱩ ᱢᱮᱱᱟᱜ ᱛᱟᱢᱟ?
ᱱᱚᱣᱟ ᱢᱟ ᱱᱟᱯᱟᱭ ᱠᱟᱛᱷᱟᱢ ᱞᱟᱹᱭ ᱠᱮᱫᱟ᱾ ᱟᱞᱮ ᱱᱚᱸᱰᱮ ᱦᱚᱧ ᱧᱮᱞᱮᱫ ᱠᱚᱣᱟ ᱥᱩᱫᱷᱩ ᱡᱮ ᱡᱟᱦᱟᱸᱭ ᱥᱚᱝᱥᱟᱨᱤᱭᱟᱹ ᱦᱚᱲ ᱩᱱᱠᱩ ᱜᱮᱠᱚ ᱪᱟᱞᱟᱜ ᱠᱟᱱᱟ ᱱᱚᱝᱠᱟᱱᱟᱜ ᱫᱚ ᱵᱟᱝ ᱠᱟᱱᱟ᱾ ᱠᱟᱹᱴᱤᱡ ᱠᱟᱹᱴᱤᱡ ᱵᱟᱹᱵᱩ ᱛᱟᱠᱚ ᱢᱟᱹᱭ ᱛᱟᱠᱚ ᱡᱷᱚᱛᱚ ᱦᱚᱲᱟᱜ ᱜᱮ ᱢᱤᱫᱴᱮᱱ ᱢᱚᱱᱮᱨᱮ ᱦᱮᱡ ᱟᱠᱟᱫ ᱠᱚᱣᱟ ᱡᱮ ᱨᱩᱡᱤ ᱨᱳᱡᱜᱟᱨ ᱦᱩᱭᱩᱜᱼᱟ ᱡᱟᱸᱦᱟ ᱞᱮᱠᱟ ᱠᱟᱛᱮᱜ ᱜᱮ ᱛᱚ ᱚᱞᱚᱜ ᱯᱟᱲᱦᱟᱣ ᱫᱮᱭᱟ ᱠᱟᱛᱮᱜ ᱟᱨᱠᱤ ᱚᱱᱟ ᱠᱟᱹᱢᱤ ᱠᱚᱜᱮ ᱠᱚ ᱚᱸ ᱥᱮᱱᱚᱜ ᱠᱟᱱᱟ᱾ ᱛᱚ ᱧᱮᱞ ᱦᱳᱭᱳᱜ ᱠᱟᱱᱟ ᱡᱮ ᱥᱤᱠᱷᱱᱟᱹᱛ ᱵᱟᱝᱛᱮ ᱥᱮᱱᱚᱜ ᱠᱟᱱ ᱠᱚ ᱱᱟᱯᱟᱭ ᱠᱟᱛᱷᱟ ᱚᱱᱟᱦᱚᱸ᱾ ᱢᱮᱱᱠᱷᱟᱱ ᱠᱟᱹᱴᱤᱡᱽ ᱠᱟᱹᱴᱤᱡᱽ ᱩᱢᱮᱨ ᱨᱮ ᱡᱟᱦᱟᱸ ᱡᱟᱭᱜᱟ ᱠᱚᱨᱮ ᱠᱟᱹᱢᱤ ᱠᱚ ᱪᱟᱞᱟᱜ ᱠᱟᱱᱟ ᱟᱠᱚᱣᱟᱜ ᱦᱚᱲᱢᱚ ᱡᱤᱣᱤ ᱯᱚᱠᱠᱷᱮ ᱫᱚ ᱟᱹᱰᱤ ᱜᱮ ᱵᱟᱝ ᱴᱷᱤᱠᱚᱜ ᱠᱟᱱᱟ᱾ ᱟᱨ ᱥᱟᱶᱛᱮ ᱦᱳᱭᱳᱜ ᱠᱟᱱᱟ ᱡᱮ ᱚᱞᱚᱜ ᱯᱟᱲᱦᱟᱣ